ᱠᱟᱱᱟ?
ᱦᱮᱸ ᱟᱸᱡᱚᱢᱚᱜ ᱠᱟᱱᱟ᱾
ᱚ ᱱᱟᱯᱟᱭ ᱵᱟᱲᱟ ᱜᱮᱛᱚ?
ᱦᱩᱸ ᱱᱟᱯᱟᱭ ᱵᱟᱲᱟ ᱜᱮ᱾ ᱢᱟᱥᱮ ᱛᱟᱦᱚᱞᱮ ᱱᱤᱛᱚᱜ ᱟᱨ ᱪᱮᱫᱟᱜ ᱯᱮ ᱥᱮᱱᱚᱜ ᱚᱱᱠᱟ ᱪᱮᱫ ᱠᱷᱚᱵᱽᱨᱟ ᱠᱷᱚᱵᱚᱨ ᱠᱚ ᱟᱨ ᱪᱮᱫ ᱞᱟᱹᱭ ᱵᱤᱱ? ᱦᱩᱸ ᱡᱮ ᱚᱱᱛᱮᱱᱟᱜ ᱪᱟᱥ ᱵᱟᱥ ᱠᱚ ᱥᱮ ᱪᱮᱫ ᱠᱚ ᱟᱢᱫᱟᱱᱤ ᱢᱮᱱᱟᱜᱼᱟ? ᱥᱮ ᱪᱮᱫ ᱠᱚ ᱵᱤᱥᱤ ᱠᱚ ᱪᱟᱥ-ᱵᱟᱥ ᱜᱮᱭᱟ ᱦᱩᱸ᱾
ᱟᱞᱮ ᱫᱤᱥᱚᱢ ᱢᱚ ᱛᱚ ᱵᱤᱞᱟᱹᱛ ᱫᱤᱥᱚᱢ ᱠᱟᱱᱟ, ᱟᱫᱚ ᱟᱞᱮ ᱥᱮᱫ ᱫᱚ ᱟᱯᱮ ᱞᱮᱠᱟ ᱫᱚ ᱚᱱᱠᱟ ᱵᱤᱨ ᱠᱚᱫᱚ ᱵᱟᱹᱱᱩᱜᱼᱟ, ᱦᱮᱸᱢ ᱟᱫᱚ ᱟᱞᱮ ᱥᱮᱫ ᱫᱚᱜ ᱪᱟᱥ ᱵᱟᱥ ᱜᱮ ᱵᱮᱥᱤ ᱦᱳᱭᱳᱜ ᱜᱮᱭᱟ, ᱡᱮᱦᱮᱛᱩ ᱟᱫᱚ ᱮᱴᱟᱜ ᱫᱮ ᱪᱮᱜ ᱦᱚᱸ ᱵᱟᱹᱱᱩᱜᱼᱟ᱾ ᱟᱻᱵ ᱟᱞᱮ ᱥᱮᱫ ᱫᱚ ᱟ ᱵᱚᱪᱷᱚᱨ ᱨᱮ ᱵᱟᱨ ᱫᱷᱟᱣ ᱞᱮ ᱪᱟᱥ ᱜᱮᱭᱟ᱾ ᱢᱤᱫ ᱫᱷᱟᱣ ᱫᱚᱻᱜ ᱟᱸ ᱥᱮᱨᱢᱟ ᱡᱟᱹᱲᱤ ᱫᱟᱜ ᱛᱮᱞᱮ ᱪᱟᱥ ᱜᱮᱭᱟ ᱟᱨ ᱢᱤᱫ ᱫᱷᱟᱣ ᱫᱚ ᱮᱢᱱᱤ ᱦᱚᱸᱭ ᱠᱮᱱᱮᱞ ᱠᱚᱨᱮᱱᱟᱜ ᱫᱟᱜ ᱠᱤᱢ ᱵᱟ ᱥᱤᱞᱩ ᱠᱚᱨᱮᱱᱟᱜ ᱫᱟᱜ ᱛᱮᱞᱮ ᱪᱟᱥ ᱜᱮᱭᱟ᱾
ᱦᱩᱸ ᱦᱩᱸ ᱦᱩᱸ ᱦᱩᱸ ᱾
ᱟᱸ ᱚᱝᱠᱟᱱ ᱵᱮᱯᱟᱨ ᱠᱟᱱᱟᱜ᱾
ᱟᱪᱪᱷᱟ ᱭ,
ᱟᱞᱮ ᱥᱮᱫ ᱫᱚ ᱟᱞᱮ ᱥᱮᱜᱼᱚ ᱟᱞᱮ ᱥᱮᱫ ᱱᱚᱛᱮ ᱵᱤᱞᱟᱹᱛ ᱫᱤᱥᱚᱢ ᱠᱟᱱᱟ ᱟᱫᱚ ᱟᱞᱮ ᱥᱮᱫ ᱢᱟ ᱡᱩᱫᱤ ᱦᱟᱠᱳ ᱠᱚ ᱠᱟᱴᱠᱚᱢ ᱠᱚ ᱩᱸᱠᱩ ᱫᱚᱢᱮ ᱠᱚ ᱧᱟᱢᱚᱜ ᱜᱮᱭᱟ, ᱜᱚᱝᱜᱷᱟ ᱠᱚ ᱨᱚᱠᱚᱡ ᱠᱚ ᱩᱸᱠᱩ ᱫᱚᱢᱮ ᱵᱮᱥᱤ ᱯᱩᱨᱟᱹ ᱜᱟᱱ ᱠᱚ ᱧᱟᱢᱚᱜ ᱜᱮᱭᱟ᱾
ᱦᱮᱸ ᱦᱮᱸ ᱟᱞᱮᱥᱮᱫ ᱦᱚᱸ ᱱᱚᱛᱮ ᱟᱨ ᱪᱮᱫ ᱱᱚᱛᱮ ᱦᱚᱸ ᱧᱟᱢ ᱫᱚᱠᱚ ᱧᱟᱢᱚᱜ ᱜᱮᱭᱟ ᱛᱚᱵᱮ ᱟᱞᱮᱥᱮᱫ ᱠᱷᱚᱱ ᱫᱚ ᱟᱯᱮᱥᱮᱫ ᱫᱚ ᱟᱨᱦᱚ ᱵᱮᱥᱤ ᱠᱚ ᱧᱟᱢᱚᱜ ᱜᱮᱭᱟ᱾
ᱮᱠᱫᱚᱢ ᱜᱚᱢᱠᱮ᱾
ᱦᱩᱸ ᱦᱩᱸ, ᱦᱟᱹᱠᱩ ᱠᱚ ᱠᱟᱴᱠᱚᱢ ᱠᱚ ᱦᱮᱸ᱾ ᱢᱟᱱᱮ ᱟᱹᱰᱤ ᱵᱮᱥ ᱜᱮ ᱟᱨᱠᱤ, ᱦᱮᱸ ᱠᱟᱨᱚᱱ ᱦᱮᱸ ᱯᱮᱞᱮᱱ ᱚᱛ ᱛᱚ ᱟᱯᱮᱥᱮᱫ ᱫᱚ ᱦᱮᱸ ᱚᱱᱠᱟ ᱛᱚᱻᱜ ᱵᱩᱨᱩ ᱠᱚᱫᱚ ᱵᱟᱝ ᱠᱟᱱᱟ ᱟᱯᱮ ᱫᱚ ᱯᱮᱞᱮᱱ ᱚᱛ ᱠᱟᱱᱟ ᱦᱮᱸ ᱯᱮᱞᱮᱱ ᱚᱛ ᱨᱮ ᱵᱮᱥᱤ ᱠᱚ ᱧᱟᱢ ᱠᱚ ᱩᱱᱠᱩ ᱨᱚᱠᱚᱡ ᱨᱚᱠᱚᱡ ᱜᱚᱝᱜᱷᱟ, ᱥᱮ ᱟᱥᱚᱞ ᱡᱟᱦᱟᱸ ᱡᱟᱭᱜᱟ ᱨᱮ ᱵᱮᱥᱤ ᱱᱚᱛᱮ ᱦᱚᱸ ᱡᱮ ᱠᱚᱢ ᱢᱮᱱᱟᱜ ᱠᱚᱣᱟ ᱮᱢᱚᱱ ᱴᱟᱜ ᱫᱚ ᱵᱟᱝ ᱠᱟᱱᱟ, ᱦᱮᱸ ᱱᱚᱛᱮ ᱦᱚᱸ ᱟᱫᱚ ᱟᱫᱚ ᱱᱚᱛᱮ ᱫᱚ ᱵᱮᱥᱤ ᱡᱚᱢ ᱦᱚᱲ ᱦᱮᱸ᱾ ᱚᱱᱛᱮ ᱫᱚ ᱦᱚᱭᱛᱳ ᱚᱱᱠᱟ ᱡᱚᱢ ᱦᱚᱲ ᱵᱟᱝ ᱦᱮᱸ ᱟᱯᱮ ᱦᱚᱸ ᱮᱸ ᱢᱟᱱᱮ ᱟᱯ ᱟᱥᱚᱞ ᱵᱟᱹᱭᱥᱤ ᱡᱤᱜᱟᱹ ᱫᱚ ᱟᱵᱚ ᱫᱚ ᱱᱚᱛᱮ ᱫᱚ ᱢᱟᱱᱮ ᱱᱚᱛ- ᱛᱮ ᱟᱯᱮ ᱦᱩᱭᱩᱜ ᱡᱟᱦᱟᱸ ᱥᱮᱫ ᱜᱮ, ᱱᱩᱠᱩ ᱨᱚᱠᱚᱡ, ᱜᱚᱝᱜᱷᱟ, ᱡᱷᱤᱱᱩᱠ ᱵᱮ- ᱥᱤᱨ ᱵᱷᱟᱜᱽ ᱛᱚ ᱟᱵᱚ ᱥᱟᱱᱛᱟᱲ ᱠᱚᱜᱮ ᱵᱚᱱ ᱡᱚᱢ ᱠᱚ ᱜᱮᱭᱟ᱾ ᱦᱩᱸ ᱮᱴᱟᱜ ᱡᱟᱹᱛᱤ ᱫᱚ ᱟᱨ ᱵᱟᱠᱚ ᱡᱚᱢ ᱠᱚ ᱜᱮᱭᱟ ᱦᱮᱸ, ᱛᱟᱦᱮᱞᱮ ᱟᱯᱮ ᱟᱸ ᱻᱯᱮ ᱚᱱᱟ ᱫᱷᱟᱨᱮ, ᱟᱸ ᱚᱱᱟ ᱫᱷᱟᱨᱮ ᱛᱤᱱᱟᱹᱜ ᱜᱟᱱ ᱥᱟᱱᱛᱟᱲ ᱠᱚ ᱢᱮᱱᱟᱜ ᱯᱮᱭᱟ ᱡᱟᱭᱦᱩᱠ ᱦᱮᱸ ᱡᱟᱦᱟᱸ ᱛᱤᱱᱟᱹᱜ ᱩᱰᱟᱝ ᱜᱮ ᱢᱮᱱᱟᱜ ᱯᱮ ᱚᱱᱛᱮ ᱫᱚ ᱦᱚᱭᱛᱳ ᱵᱮᱥᱤ ᱠᱚ ᱦᱩᱭᱩᱜ ᱜᱮᱭᱟ, ᱥᱮ ᱚᱸᱠᱟ ᱦᱚᱭᱛᱳ ᱡᱚᱢ ᱦᱚᱲ ᱠᱚ ᱵᱟᱹᱱᱩᱜ ᱠᱚᱣᱟ, ᱚᱱᱟ ᱠᱷᱟᱹᱛᱤᱨ ᱦᱚᱭᱛᱳ ᱠᱚ ᱵᱮᱥᱤ ᱭᱟᱠᱟᱱᱟ ᱡᱟᱭᱦᱩᱠ᱾
ᱮᱠᱫᱚᱢ ᱜᱚᱢᱠᱮ ᱮᱠᱫᱚᱢ ᱥᱟᱹᱨᱤ ᱜᱮ᱾
ᱛᱟᱦᱮᱞᱮ ᱜᱚᱢᱠᱮ ᱦᱚᱸᱜᱼᱚᱭ ᱠᱤᱪᱷᱩ ᱪᱤᱱ ᱞᱟᱦᱟ ᱚ ᱣᱤᱭᱳ ᱵᱩᱨᱩ ᱵᱚᱸᱜᱟ ᱠᱚ ᱯᱟᱨᱚᱢ ᱮᱱᱟ ᱛᱟᱦᱮᱞᱮ ᱪᱟᱞᱟᱣ ᱞᱮᱱᱟᱢ ᱥᱮ ᱵᱟᱝ?
ᱟᱪᱪᱷᱟ ᱟᱪᱪᱷᱟ ᱵᱩᱨᱩ ᱵᱚᱸᱜᱟ ᱵᱩᱨᱩ ᱵᱚᱸᱜᱟ ᱫᱚ ᱵᱟᱝ ᱪᱟᱞᱟᱣ ᱫᱟᱲᱮ ᱦᱩᱭ ᱠᱟᱱᱟ᱾ ᱦᱩᱸ ᱟᱞᱮ ᱚᱲᱟᱜ ᱦᱚᱲ ᱠᱚᱠᱚ ᱪᱟᱞᱟᱣ ᱞᱮᱱᱟ ᱥᱮ ᱟᱞᱮ ᱟᱹᱛᱩ ᱨᱮᱱ ᱦᱚᱲ ᱠᱚᱠᱚ ᱪᱟᱞᱟᱣ ᱞᱮᱱᱟ, ᱦᱩᱸ ᱜᱟᱹᱰᱤ ᱠᱚ ᱨᱤᱡᱟᱹᱵᱽ ᱠᱮᱛᱮᱜ ᱢᱚᱴᱚᱨ ᱥᱟᱭᱠᱮᱞ ᱠᱚᱛᱮ ᱠᱚ ᱪᱟᱞᱟᱣ ᱞᱮᱱᱟ᱾ ᱦᱩᱸ ᱟᱪᱪᱷᱟᱼᱟ ᱞᱟᱹᱭ ᱢᱮᱥᱮ ᱡᱮ ᱟᱯᱮ ᱜᱮ ᱟᱯᱮ ᱚᱱ ᱚᱱᱟ ᱥᱮ ᱥᱟᱹᱭᱤᱰ ᱠᱷᱚᱱ ᱫᱚ ᱦᱮᱸ ᱡᱟᱭᱦᱩᱠ ᱚᱱᱟ ᱵᱤᱞᱟᱹᱫᱽ ᱫᱤᱥᱚᱢ ᱦᱮᱸ ᱟᱪᱪᱷᱟ ᱚᱸᱰᱮ ᱠᱷᱚᱱ ᱟᱯ ᱯᱮᱻ ᱛᱤᱱ ᱛᱤᱱᱟᱹᱜ ᱠᱤᱞᱳᱢᱤᱴᱟᱹᱨ ᱜᱟᱱ ᱰᱤᱥᱴᱮᱱᱥ ᱨᱮ ᱱᱚᱣᱟ ᱵᱩᱨᱩ ᱯᱟᱛᱟ ᱫᱚ ᱢᱮᱱᱟᱜ ᱛᱟᱯᱮᱭᱟ?
ᱵᱟᱝᱼᱟ ᱟᱞᱮ ᱥᱮᱜ ᱠᱷᱚᱱ ᱢᱟ ᱛᱚ ᱵᱩᱨᱩ ᱵᱚᱸᱜᱟ ᱫᱚ ᱵᱷᱟᱜᱮ ᱜᱮ ᱥᱟᱺᱜᱤᱧᱼᱟ, ᱟᱞᱮ ᱥᱮᱜ ᱠᱷᱚᱱ ᱫᱚ᱾
ᱮᱸ ᱮᱠ ᱥᱚ ᱠᱤᱞᱳᱢᱤᱴᱟᱨ?
ᱦᱮᱸ ᱚᱝᱠᱟ ᱜᱮ ᱦᱩᱭᱩᱜᱼᱟ᱾
ᱟᱪᱪᱷᱟ ᱟᱪᱪᱷᱟ ᱟᱪᱪᱷᱟ ᱮᱠ ᱥᱚ ᱠᱤᱞᱳᱢᱤᱴᱟᱹᱨ ᱟᱪᱪᱷᱟ ᱟᱪᱪᱷᱟ ᱟᱞᱮ ᱱᱚᱰᱮ ᱠᱷᱚᱱ ᱫᱚ, ᱦᱮᱸ ᱞᱟᱹᱭ ᱢᱮ ᱞᱟᱹᱭ ᱢᱮ?
ᱦᱮᱸ ᱞᱟᱹᱭᱵᱮᱱ᱾ ᱦᱮᱸ ᱢᱟ ᱞᱟᱹᱭ ᱵᱤᱱ ᱟᱹᱵᱤᱱ᱾
ᱚᱻ ᱞᱟᱹᱭᱫᱟᱹᱧ ᱟᱞᱮ ᱴᱷᱮᱱ ᱠᱷᱚᱱ ᱫᱚ ᱱᱚᱰᱮ ᱫᱚ ᱵᱩᱨᱩ ᱵᱚᱸᱜᱟ ᱫᱚ ᱮᱸ ᱵᱩᱨᱩ ᱵᱚᱸᱜᱟ ᱫᱚ ᱩᱱᱟᱹᱜ ᱫᱚ ᱵᱟᱝ ᱥᱟᱺᱜᱤᱧᱟ ᱦᱮᱸ᱾ ᱥᱟᱺᱜᱤᱧ ᱫᱚ ᱥᱟᱺᱜᱤᱧ ᱜᱮᱭᱟ ᱳᱭ ᱟᱨ ᱪᱮᱫ ᱛᱤᱨᱤᱥ ᱪᱚᱞᱞᱤᱥ ᱠᱤᱞᱳ ᱢᱤᱴᱟᱨ᱾
ᱟᱪᱪᱷᱟ ᱚᱻ ᱢᱟᱱᱮ ᱫᱚ ᱟᱯᱮ ᱴᱷᱮᱱ ᱠᱷᱚᱱ ᱫᱚ ᱵᱮᱥᱤ ᱫᱚ ᱵᱟᱝ ᱥᱟᱺᱜᱤᱧᱟ ᱵᱩᱨᱩ ᱵᱚᱸᱜᱟ ᱛᱚ ᱦᱮᱸ ᱥᱮ?
ᱳᱭ ᱟᱨ ᱪᱮᱫ ᱛᱤᱨᱤᱥ ᱪᱚᱞᱞᱤᱥ ᱠᱤᱞᱳ ᱢᱤᱴᱟᱨ ᱢᱳᱴᱚᱨ ᱥᱟᱭᱠᱮᱞ ᱛᱮ᱾
ᱛᱚ ᱦᱮᱸ ᱛᱚ ᱛᱟᱦᱚᱞᱮ ᱛᱚ ᱟᱢ ᱫᱚᱢ ᱪᱟᱞᱟᱣ ᱠᱟᱱᱟ ᱛᱟᱞᱦᱮ ᱵᱩᱨᱩ ᱵᱚᱸᱜᱟ?
ᱵᱟᱸ ᱵᱟᱝ ᱱᱤᱛ ᱫᱷᱟᱹᱵᱤᱡ ᱛᱮ ᱚᱱᱠᱟ ᱵᱟᱝ ᱦᱩᱭ ᱠᱟᱱᱟ ᱟᱥᱚᱞ ᱵᱩᱨᱩ ᱵᱚᱸᱜᱟ ᱪᱟᱞᱟᱜ ᱨᱮᱱᱟᱜ ᱫᱚ ᱪᱟᱞᱟᱣ ᱫᱚ ᱵᱩᱡᱷᱟᱹᱣ ᱜᱮᱭᱟ ᱢᱮᱱᱠᱷᱟᱱ ᱚᱱᱟ ᱤᱭᱟᱹ ᱚᱱᱟ ᱵᱩᱨᱩ ᱠᱚᱨᱮ ᱫᱮᱡᱚᱜ ᱟᱨ ᱮᱢᱱᱤ ᱱᱚᱨᱢᱮᱞ ᱫᱤᱱ ᱛᱚ ᱟᱨ ᱵᱟᱝ ᱦᱩᱭᱩᱜ ᱜᱮᱭᱟ᱾ ᱵᱮᱥᱤ ᱠᱮᱞᱤ ᱱᱚᱜᱼᱱᱟ ᱟᱨᱪᱮᱫ ᱟᱥᱟᱲ ᱵᱚᱸᱜᱟ ᱜᱮ ᱛᱚ ᱱᱚᱣᱟ ᱵᱩᱨᱩ ᱵᱚᱸᱜᱟ ᱫᱚ ᱦᱩᱭᱩᱜ ᱜᱮᱭᱟ᱾ ᱟᱫᱚ ᱚᱱᱟ ᱠᱚ ᱟᱨᱠᱤ ᱚᱱᱟ ᱫᱟᱜ ᱨᱮ ᱡᱟᱹᱯᱩᱫ ᱨᱮ ᱚᱠᱟ ᱠᱚᱨᱮ ᱞᱚᱦᱚᱫᱚᱜ ᱟᱢ ᱪᱤᱠᱟᱹᱜ ᱟᱢ ᱦᱮᱸ ᱟᱫᱚ ᱚᱱᱮ ᱚᱱᱟ ᱠᱷᱟᱹᱛᱤᱨ ᱟᱨ ᱪᱮᱫ ᱠᱷᱩᱵ ᱮᱠᱴᱟ ᱤᱱᱴᱟᱨᱮᱥᱴ ᱵᱟᱝ ᱦᱩᱭ ᱠᱟᱱᱟ ᱵᱩᱨᱩ ᱵᱚᱸᱜᱟ ᱪᱟᱞᱟᱣ ᱫᱚ ᱵᱟᱠᱷᱟᱱ ᱫᱚ ᱵᱩᱨᱩ ᱵᱚᱸᱜᱟ ᱢᱟ ᱛᱚ ᱮᱸ ᱪᱟᱞᱟᱜ ᱫᱚ ᱵᱩᱡᱷᱟᱹᱣ ᱜᱮᱭᱟ ᱟᱨ ᱛᱟᱨᱯᱚᱨᱮ ᱱᱚᱜᱼᱱᱟ ᱫᱟᱜ ᱫᱟᱜ ᱛᱮ ᱚᱠᱟ ᱨᱮ ᱵᱩᱨᱩ ᱨᱮᱢ ᱫᱮᱡᱚᱜᱼᱟ᱾ ᱚᱠᱟ ᱨᱮᱢ ᱧᱩᱨ ᱵᱟᱲᱟᱜᱼᱟ ᱦᱮᱸ ᱵᱤᱵᱷᱤᱱᱱᱚ ᱨᱚᱠᱚᱢ ᱦᱚᱭᱛᱳ ᱜᱷᱚᱴᱚᱱᱟ ᱠᱚ ᱜᱷᱚᱴᱟᱣ ᱜᱚᱫᱚᱜᱼᱟ ᱚᱠᱟ ᱨᱮ᱾ ᱦᱩᱸ ᱛᱟᱞᱦᱮ ᱚᱱᱟ ᱠᱷᱟᱹᱛᱤᱨ ᱠᱤᱪᱷᱩ ᱟᱨ ᱚᱱᱠᱟ ᱫᱚ ᱵᱟᱝ ᱪᱟᱞᱟᱣ ᱵᱟᱲᱟ ᱦᱩᱭ ᱠᱟᱱᱟ ᱛᱚᱵᱮ ᱦᱮᱸ ᱵᱩᱨᱩ ᱵᱚᱸᱜᱟ ᱪᱟᱞᱟᱜ ᱨᱮᱱᱟᱜ ᱤᱪᱪᱷᱟ ᱫᱚ ᱢᱮᱱᱟᱜᱼᱟ ᱚᱱᱠᱟ ᱦᱚᱭ ᱛᱚ ᱴᱷᱤᱠ ᱴᱷᱟᱠ ᱫᱟᱜ ᱡᱟᱹᱯᱩᱫ ᱠᱚ ᱡᱮ ᱥᱮᱨᱢᱟ ᱦᱚᱭᱛᱚ ᱵᱟᱝ ᱦᱩᱭᱩᱜ ᱜᱮᱭᱟ ᱥᱮ ᱚᱱᱠᱟ ᱟᱨ ᱥᱮᱫ ᱵᱷᱟᱹᱜᱤᱭᱟ ᱟᱨ ᱪᱮᱫ ᱡᱚᱛᱚ ᱦᱚᱲ ᱠᱚ ᱪᱟᱞᱟᱣ ᱵᱟᱲᱟ ᱞᱮᱱᱠᱷᱟᱱ ᱚᱱᱠᱟ ᱟᱨ ᱪᱮᱫ᱾ ᱦᱮᱸ᱾
ᱮᱠᱫᱚᱢ᱾ ᱮ ᱜᱚᱝᱠᱮ ᱟᱸᱡᱚᱢ ᱠᱮᱫᱟᱞᱤᱧ ᱥᱮᱪᱮᱫ ᱵᱩᱨᱩ ᱵᱚᱸᱜᱟ ᱛᱤᱱ ᱵᱟᱨ ᱦᱩᱭᱩᱜᱼᱟ ᱩᱱ ᱵᱟᱨ ᱜᱮ ᱩᱱ ᱦᱤᱞᱚᱜ ᱮ ᱫᱟᱜᱟᱭ ᱥᱮ ᱪᱮᱫ ᱚᱱᱠᱟ ᱥᱟᱹᱨᱤ ᱥᱮ ᱪᱮᱫ?
ᱦᱮᱸ ᱦᱮᱸ ᱦᱮᱸ ᱚᱱᱟ ᱫᱚ ᱥᱟᱨᱤ ᱠᱟᱛᱷᱟ ᱠᱟᱱ ᱜᱮᱭᱟ᱾ ᱱᱚᱜᱼᱱᱟ ᱠᱷᱟᱹᱛᱤᱨ ᱜᱮ ᱟᱥᱚᱞ ᱱᱚᱜ-ᱱᱚᱣᱟ ᱴᱚᱴᱟᱞᱤ ᱜᱮᱛᱚ ᱵᱩᱨᱩ ᱵᱚᱸᱜᱟ ᱫᱚ ᱟᱵᱚᱣᱟᱜ ᱥᱟᱱᱛᱟᱲ ᱟᱜ ᱯᱩᱡᱟᱹ ᱠᱟᱱᱟ ᱥᱟᱱᱛᱟᱲ ᱟᱜ ᱦᱚᱸ ᱯᱩᱡᱟ ᱚᱱᱟ ᱥᱟᱞᱟᱜ ᱛᱮ ᱫᱤᱠᱩᱣᱟᱜ ᱦᱚᱸ ᱯᱩᱡᱟᱹ ᱠᱟᱱᱟ ᱦᱮᱸ ᱡᱮᱦᱮᱛᱩ ᱵᱩᱨᱩ ᱨᱮ ᱵᱩᱨᱩ ᱵᱚᱸᱜᱟ᱾ ᱦᱮᱸ ᱴᱚᱴᱟᱞ ᱟᱨ ᱪᱮᱫ ᱵᱩᱨᱩ ᱨᱮᱜᱮ ᱛᱚ ᱟᱵᱚ ᱫᱚᱵᱚᱱ ᱯᱩᱡᱟᱹ ᱯᱟᱥᱟᱭᱟ᱾ ᱦᱮᱸ ᱥᱮ ᱵᱚᱸᱜᱟ ᱵᱩᱨᱩᱜ ᱟᱵᱚᱱ ᱦᱮᱸ ᱛᱟᱞᱦᱞᱮ ᱟᱵᱚᱣᱟᱜ ᱦᱚᱸ ᱢᱮᱱᱟᱜ ᱜᱮᱭᱟ ᱟᱨ ᱡᱩᱫᱤᱧ ᱞᱟᱹᱭᱟ ᱫᱤᱠᱩ ᱠᱚᱣᱟᱜ ᱦᱚᱸ ᱟᱨ ᱪᱮᱫ ᱢᱟᱱᱮ ᱵᱩᱨᱩ ᱵᱚᱸᱜᱟ ᱵᱚᱞᱛᱮ ᱫᱚ ᱚᱱᱟ ᱠᱟᱱᱟᱥ ᱠᱟᱱᱟᱭᱮᱥᱚᱨ ᱟᱨ ᱪᱮᱫ ᱤᱭᱟᱹ ᱯᱟᱦᱟᱲ ᱯᱩᱡᱟᱹ ᱠᱟᱱᱟ ᱥᱮ᱾
ᱦᱮᱸ᱾
ᱟᱫᱚ ᱛᱟᱦᱚᱞᱮ ᱵᱩᱨᱩ ᱵᱚᱸᱜᱟ ᱥᱟᱱᱛᱟᱲ ᱛᱮ ᱫᱚ ᱵᱩᱨᱩ ᱵᱚᱸᱜᱟ᱾ ᱫᱮᱠᱳ ᱛᱮ ᱫᱚ ᱠᱟᱱᱟᱭᱮᱥᱥᱚᱨ ᱯᱟᱦᱟᱲ ᱯᱩᱡᱟ᱾ ᱟᱫᱚ ᱵᱟᱱᱟ ᱦᱚᱲ, ᱡᱚᱛᱚ ᱦᱚᱲ ᱜᱮ ᱠᱚ ᱪᱟᱞᱟᱜ ᱜᱮᱭᱟ᱾ ᱡᱮᱢᱚᱱ ᱢᱟᱨᱟᱝ ᱵᱩᱨᱩ ᱢᱟᱨᱟᱝ ᱵᱩᱨᱩ ᱫᱚ ᱚᱱᱞᱤ ᱥᱟᱱᱛᱟᱲ ᱜᱮᱵᱚᱱ ᱪᱟᱞᱟᱜ ᱜᱮᱭᱟ᱾ ᱦᱮᱸ ᱥᱮ ᱞᱩᱜᱩᱵᱩᱨᱩ ᱜᱷᱟᱱᱴᱟ ᱵᱟᱲᱮ ᱵᱮᱥᱤᱠᱮᱞᱤ ᱥᱟᱱᱛᱟᱲ ᱜᱮᱵᱚᱱ ᱪᱟᱞᱟᱜ ᱜᱮᱭᱟ᱾ ᱟᱨ ᱡᱟᱦᱟᱸᱭ ᱠᱚ ᱟᱨ ᱪᱮᱫ ᱡᱟᱦᱟᱸᱭ ᱠᱚ ᱫᱟᱬᱟᱱ ᱦᱚᱲ ᱠᱟᱱᱟ ᱠᱚ ᱦᱮᱸ ᱫᱤᱠᱩ ᱦᱚᱲᱠᱚ᱾ ᱩᱱᱠᱩ ᱫᱚ ᱦᱚᱭᱛᱳ ᱵᱷᱤᱡᱤᱴ ᱦᱚᱲ ᱠᱟᱱᱟ ᱠᱚ ᱦᱮᱸ ᱥᱮ ᱱᱚᱛᱩᱱ ᱱᱚᱛᱩᱱ ᱡᱤᱱᱤᱥ ᱠᱚ ᱧᱮᱞᱟ ᱥᱮ ᱦᱮᱸ ᱵᱞᱚᱠ ᱵᱷᱤᱰᱤᱭᱳ ᱠᱚᱠᱚ ᱵᱮᱱᱟᱣ ᱜᱮᱭᱟ ᱩᱱᱠᱩ ᱠᱚ ᱪᱟᱞᱟᱣ ᱵᱟᱲᱟᱜ ᱜᱮᱭᱟ᱾ ᱛᱚᱵᱮ ᱱᱚᱜᱼᱱᱟ ᱦᱩᱭᱩᱜ ᱠᱟᱱᱟ ᱱᱚᱣᱟ ᱵᱩᱨᱩ ᱵᱚᱸᱜᱟ᱾ ᱦᱮᱸ ᱵᱩᱨᱩ ᱵᱚᱸᱜᱟ ᱫᱚ ᱵᱮᱥ ᱟᱨ ᱪᱮᱫ ᱦᱮᱸ ᱥᱟᱜᱤᱧ ᱠᱷᱚᱱ ᱫᱚᱼᱼ ᱥᱮ ᱥᱩᱨ ᱠᱚᱨᱮ ᱠᱷᱚᱱ ᱦᱚᱸ ᱟᱹᱰᱤ ᱫᱤᱠᱳ ᱟᱵᱚ ᱥᱟᱱᱛᱟᱲ ᱠᱚᱦᱚᱸ ᱠᱚ ᱪᱟᱞᱟᱜ ᱜᱮᱭᱟ ᱦᱮᱸ ᱟᱫᱚ ᱚᱱᱮ ᱚᱱᱠᱟ ᱟᱨ ᱪᱮᱫᱼᱼ ᱵᱩᱨᱩ ᱵᱚᱸᱜᱟ ᱨᱮ ᱧᱮᱞ ᱵᱟᱲᱟ ᱦᱩᱭ ᱠᱟᱱᱟ ᱡᱮ ᱫᱚᱢᱮᱼᱼ ᱫᱚᱢᱮ ᱢᱟᱲᱟᱝ ᱫᱚ ᱫᱚᱢᱮ ᱠᱚ ᱪᱮᱠ ᱜᱮᱭᱟ ᱴᱳᱴᱟᱞᱤ ᱫᱟᱜ ᱴᱟᱭᱤᱢ ᱦᱩᱭᱩᱜ ᱜᱮᱭᱟᱼᱼ ᱟᱫᱚ ᱚᱱᱟ ᱠᱷᱟᱹᱛᱤᱨ ᱠᱷᱩᱵ ᱮᱠᱴᱟ ᱟᱨ ᱵᱟᱝ ᱪᱟᱞᱟᱣ ᱫᱟᱲᱮ ᱦᱩᱭᱩᱜ ᱠᱟᱱᱟ᱾
ᱟᱪᱪᱷᱟ ᱦᱮᱸᱛᱚ᱾ ᱦᱮᱸ ᱠᱤᱱᱛᱩ ᱪᱟᱞᱟᱣ ᱫᱚ ᱞᱟᱹᱠᱛᱤᱜ ᱠᱟᱱᱟ ᱦᱮᱸ ᱡᱮᱦᱮᱛᱩ ᱟᱵᱚᱣᱟᱜᱼᱼ ᱟᱨ ᱥᱟᱶᱛᱟ ᱥᱚᱢᱟᱡᱽ ᱨᱮᱱᱟᱜ ᱠᱟᱱᱟ ᱦᱮᱸᱥᱮ ᱵᱩᱨᱩ ᱵᱚᱸᱜᱟ ᱫᱚ᱾
ᱦᱩᱸ ᱦᱩ᱾ᱸ
ᱚᱱᱠᱟ ᱫᱚ ᱵᱟᱝ ᱪᱟᱞᱟᱣ ᱫᱟᱲᱮ ᱦᱳᱭ ᱠᱟᱱᱟ ᱛᱚᱵᱮ ᱦᱳᱭᱛᱚ ᱚᱱᱠᱟ ᱦᱟᱱᱛᱮ ᱫᱤᱱ ᱯᱟᱛᱼᱼ ᱧᱮᱞ ᱠᱟᱛᱮᱫ ᱦᱮᱸ ᱴᱷᱤᱠ ᱴᱷᱟᱠ ᱡᱚᱫᱤ ᱚᱱᱠᱟ ᱛᱟᱦᱮᱱ ᱜᱮᱭᱟ ᱛᱟᱦᱮᱱᱟ ᱳᱵᱤᱭᱮᱥ ᱟᱨ ᱪᱮᱫ ᱪᱟᱞᱟᱣ ᱵᱟᱲᱟ ᱦᱩᱭᱩᱜ ᱜᱮᱭᱟ ᱟᱫᱚ ᱱᱚᱜᱼᱚᱭ ᱱᱚᱝᱠᱟ ᱪᱟᱞᱟᱣ ᱦᱩᱭᱩᱜᱼᱟ᱾ ᱟᱨᱻ ᱱᱚᱜᱼᱚᱭ ᱱᱚᱝᱠᱟ ᱟᱨ ᱪᱮᱫ ᱯᱨᱚᱛᱤ ᱵᱚᱪᱷᱚᱨ ᱜᱮ ᱱᱚᱝᱠᱟ ᱠᱚᱱᱴᱤᱱᱤᱭᱩ ᱵᱷᱟᱵᱛᱮ ᱫᱟᱜᱟᱭ ᱥᱮ ᱮᱠᱫᱚᱢᱼᱼ ᱞᱚᱫᱚᱨ ᱡᱷᱚᱯᱚᱨ ᱟᱨ ᱪᱮᱫ ᱦᱮᱸ ᱱᱚᱜᱼ ᱱᱟ ᱠᱚ ᱟᱨ ᱪᱮᱫ, ᱟᱹᱰᱤ ᱟᱹᱲᱤᱥ ᱵᱩᱡᱷᱟᱹᱜᱼᱟ ᱠᱟᱨᱚᱱ ᱤᱱᱠᱟᱹ ᱟᱨ ᱪᱮᱫ ᱴᱷᱟᱢ ᱴᱷᱤᱢ ᱡᱤᱱᱤᱥ ᱨᱮᱫᱚᱼᱼ ᱵᱮᱥᱜᱮ ᱪᱟᱞᱟᱜ ᱵᱩᱡᱷᱟᱹᱣ ᱜᱮᱭᱟ ᱢᱮᱱᱠᱷᱟᱱ ᱟᱥᱚᱞ ᱫᱟᱜ ᱨᱮᱫᱚᱼᱼ ᱵᱟᱝ ᱢᱟᱱᱮ ᱫᱟᱜ ᱫᱟᱜ ᱫᱚ ᱮᱢᱚᱱ ᱢᱤᱫᱴᱮᱡ ᱡᱤᱱᱤᱥ ᱠᱟᱱᱟ ᱚᱠᱟᱴᱟᱜ ᱦᱚᱸ ᱵᱟᱭᱼᱼ
ᱦᱮᱸ,
ᱟᱫᱚ ᱚᱱᱮ ᱚᱱᱟ ᱠᱷᱟᱹᱛᱤᱨ ᱟᱨ ᱪᱮᱫ ᱠᱟᱹᱴᱤᱡ ᱟᱹᱲᱤᱥ ᱴᱟᱹᱭᱤᱯ ᱟᱨ ᱪᱮᱫ ᱵᱩᱡᱷᱟᱹᱜ ᱠᱟᱱᱟᱼᱼ
ᱟᱪᱪᱷᱟ ᱜᱚᱢᱠᱮ ᱤᱭᱟᱹ ᱦᱮ ᱵᱩᱨᱩ ᱵᱚᱸᱜᱟ ᱨᱮ ᱢᱟᱱᱮᱼᱼ ᱚᱱᱟ ᱯᱩᱡᱟᱹ ᱵᱟᱫ ᱠᱟᱛᱮ ᱟᱨᱚ ᱡᱟᱦᱟᱱᱟᱜ ᱠᱤᱪᱷᱩ ᱦᱩᱭᱩᱜ ᱜᱮᱭᱟ ᱥᱮ ᱥᱩᱫᱷᱩ ᱯᱩᱡᱟᱹ ᱜᱮ ᱦᱩᱭᱩᱜᱼᱟ᱾
ᱯᱩᱡᱟᱹ ᱦᱚᱸ ᱦᱩᱭᱩᱜ ᱜᱮᱭᱟ ᱟᱨ ᱢᱤᱫᱴᱤᱡ᱾ ᱯᱩᱡᱟᱹ ᱛᱮᱫ ᱜᱮ ᱵᱮᱥᱤᱠᱮᱞᱤ ᱯᱩᱡᱟᱹ ᱜᱮ ᱚᱸᱰᱮ ᱫᱚ ᱧᱮᱞᱼᱼ ᱪᱮᱫ ᱚᱱᱟ ᱵᱩᱨᱩ ᱟᱨ ᱪᱮᱫ ᱚᱱᱟ ᱵᱩᱨᱩ ᱧᱮᱞ ᱜᱮ ᱦᱮᱸ, ᱟᱹᱰᱤ ᱪᱮᱨᱦᱟ ᱢᱤᱫᱤᱴᱤᱡ ᱪᱮᱫ ᱚᱸᱰᱮ ᱪᱮᱛᱟᱱ ᱨᱮ ᱫᱮᱡ ᱠᱟᱛᱮᱜ ᱡᱟᱦᱟᱸ ᱟᱨ ᱪᱮᱫᱼᱼ ᱞᱟᱛᱟᱨ ᱥᱮᱫ ᱡᱟᱦᱟᱸ ᱢᱤᱫᱴᱮᱱ ᱫᱨᱤᱥᱥᱚ ᱧᱮᱞᱚᱜᱼᱟ ᱥᱮ ᱟᱨᱦᱚᱼᱼ ᱯᱟᱥᱮᱨ ᱵᱩᱨᱩ ᱵᱩᱨᱩ ᱠᱚ ᱧᱮᱞᱚᱜᱼᱟ ᱦᱮᱸ ᱥᱟᱭᱤᱰ ᱨᱮᱱᱟᱜ ᱵᱩᱨᱩ ᱠᱚ ᱦᱮᱸ ᱚᱱᱟ ᱢᱤᱫᱴᱤᱡ ᱟᱹᱰᱤ ᱢᱤᱫ ᱢᱤᱫᱴᱤᱡ ᱫᱨᱤᱥᱥᱚ ᱠᱟᱱᱟ᱾ ᱡᱟᱦᱟᱸ ᱫᱚ ᱟᱨ ᱪᱮᱫ ᱚᱲᱟᱜ ᱦᱚᱲᱟᱜ ᱟᱨ ᱪᱮᱫ ᱞᱟᱹᱭ ᱪᱟᱞ ᱢᱚᱪᱟᱼᱼ ᱜᱮ ᱟᱨ ᱪᱮᱫ ᱟᱸᱡᱚᱢ ᱦᱩᱭ ᱠᱟᱱᱟ ᱦᱮᱸ ᱡᱮ ᱟᱹᱰᱤ ᱪᱮᱨᱦᱟ ᱢᱤᱫᱴᱤᱡᱼᱼ ᱡᱚᱠᱷᱚᱱ ᱡᱟᱦᱟᱸ ᱡᱤᱱᱤᱥ ᱪᱮᱛᱟᱱ ᱠᱷᱚᱱ ᱵᱚᱞᱚᱜ ᱟ ᱜᱮ ᱪᱮᱫ ᱧᱮᱞᱚᱜᱼᱟ
ᱦᱮᱸ᱾
ᱜᱚᱢᱠᱮ ᱟᱸᱡᱚᱢ ᱠᱮᱫᱟᱞᱤᱧ ᱥᱮ ᱪᱮᱫ ᱚᱸᱰᱮ ᱯᱟᱛᱟ ᱮᱱᱮᱡ ᱠᱚ ᱦᱳᱭᱳᱜ ᱜᱮᱭᱟ ᱥᱮ ᱪᱮᱫ?
ᱦᱮᱸ ᱯᱟᱛᱟ ᱮᱱᱮᱡ ᱦᱩᱭᱩᱜ ᱜᱮᱭᱟ ᱚᱠᱟ ᱥᱟᱭᱤᱰ ᱪᱚᱝ ᱢᱤᱫᱴᱮᱡ ᱯᱟᱛᱟ ᱮᱱᱮᱡ ᱦᱩᱭᱩᱜ ᱜᱮᱭᱟ ᱟᱫᱚᱧ, ᱴᱷᱤᱠ ᱵᱟᱹᱞᱤᱧ ᱵᱟᱲᱟᱭᱟ ᱛᱚᱵᱮ ᱜᱚᱞᱯᱷᱚ ᱞᱮᱠᱟ ᱜᱚᱞᱯᱷᱚ ᱞᱮᱠᱟ ᱟᱸᱡᱚᱢ ᱢᱮᱱᱟᱜᱼᱟ, ᱦᱮᱸ ᱮᱢᱱᱤ ᱟᱨ ᱪᱮᱫ ᱵᱚᱞᱚᱠ ᱵᱷᱤᱰᱤᱭᱳ ᱠᱚ ᱦᱚ ᱧᱮᱞ ᱵᱟᱲᱟ ᱦᱩᱭ ᱠᱟᱱ ᱜᱮᱭᱟ ᱟᱨᱠᱤ, ᱚᱠᱟ ᱥᱟᱭᱤᱰ ᱨᱮᱪᱚ ᱢᱤᱫᱴᱮᱡ ᱯᱟᱛᱟ ᱮᱱᱮᱢ ᱦᱩᱭᱩᱜᱼᱟ᱾
ᱟᱪᱪᱷᱟ᱾ ᱛᱟᱦᱞᱮ ᱜᱚᱝᱠᱮ ᱯᱟᱴᱟᱵᱤᱫᱟᱹ ᱠᱚᱫᱚᱢ ᱦᱮᱡ ᱵᱟᱲᱟ ᱠᱟᱱᱟ ᱥᱮ ᱵᱟᱝ?
ᱦᱮᱸ ᱯᱟᱴᱟᱵᱤᱸᱫᱟᱹ ᱦᱮᱸ ᱯᱟᱴᱟᱵᱤᱸᱫᱟᱹ ᱪᱟᱞᱟᱣ ᱦᱩᱭ ᱠᱟᱱᱟ ᱦᱮᱸ᱾ ᱚᱸᱰᱮ ᱦᱚᱸ ᱟᱵᱚ ᱥᱟᱱᱛᱟᱲᱟᱜ ᱯᱟᱛᱟ ᱠᱟᱱ ᱜᱮᱭᱟ ᱟᱹᱰᱤ ᱡᱟᱠ ᱡᱚᱢᱚᱠ ᱯᱟᱛᱟ ᱠᱟᱱᱟ ᱦᱮᱸ ᱡᱟᱦᱟᱸ ᱫᱚ ᱥᱤᱞᱫᱟᱹ ᱨᱮ ᱦᱩᱭᱩᱜ ᱟᱥᱮ ᱥᱤᱞᱫᱟᱹ ᱯᱟᱴᱟᱵᱤᱸᱫᱟᱹ ᱯᱟᱛᱟ ᱦᱮᱸ ᱚᱸᱰᱮ ᱦᱚᱸ ᱚᱱᱠᱟ ᱚᱸᱰᱮ ᱦᱚᱸ ᱟᱹᱰᱤ ᱟᱹᱰᱤ ᱥᱟᱹᱜᱤᱧ ᱥᱟᱹᱜᱤᱧ ᱠᱷᱚᱱ ᱟᱵᱚ ᱨᱮᱱ ᱥᱟᱱᱛᱟᱲ ᱠᱚᱠᱚ ᱦᱤᱡᱩᱜ ᱜᱮᱭᱟ ᱦᱮᱸ ᱥᱮ ᱟᱹᱰᱤ ᱢᱚᱸᱡᱽ ᱢᱚᱸᱡᱽ ᱟᱨ ᱪᱮᱫ ᱡᱤᱱᱤᱥ ᱛᱟᱦᱮᱱ ᱜᱮᱭᱟ ᱦᱮᱸ ᱟᱹᱰᱤ ᱱᱚᱛᱩᱱᱚᱛᱛᱚ ᱡᱤᱱᱤᱥ ᱛᱟᱦᱮᱱ ᱜᱮᱭᱟ ᱦᱮᱸ ᱟᱨ ᱟᱵᱚᱣᱟᱜ ᱟᱨ ᱪᱮᱫ ᱥᱟᱱᱛᱟᱲᱟᱜ ᱜᱮ ᱯᱟᱛᱟ ᱠᱟᱱᱟ ᱚᱸᱰᱮ ᱟᱨ ᱪᱮᱫ ᱯᱟᱛᱟ ᱮᱱᱮᱡ ᱠᱚ ᱦᱩᱭᱩᱜ ᱜᱮᱭᱟ ᱦᱮᱸ ᱡᱟᱦᱟᱸ ᱞᱮᱠᱟ ᱟᱨ ᱪᱮᱫ ᱮ ᱡᱟᱦᱟᱸᱭ ᱜᱮ ᱥᱮᱱ ᱠᱟᱛᱮᱜ ᱮ ᱥᱟᱵ ᱫᱟᱲᱮ-ᱟᱭ ᱨᱩ ᱠᱚᱫᱚ ᱠᱚᱱᱴᱤᱱᱤᱭᱩ ᱠᱚ ᱛᱟᱦᱮᱱ ᱜᱮᱭᱟ ᱥᱮ ᱱᱤᱡᱮ ᱦᱚᱸ ᱥᱮᱱ ᱠᱟᱛᱮᱫ ᱮᱱᱮᱡ ᱵᱟᱲᱟ ᱦᱩᱭ ᱠᱟᱱᱟ ᱥᱮ ᱧᱤᱫᱟᱹ ᱟᱸᱜᱟ ᱦᱩᱭ ᱠᱟᱱᱟ ᱚᱸᱰᱮ ᱟᱨ ᱪᱮᱫ ᱦᱮᱸ ᱛᱚᱵᱮ ᱚᱸᱰᱮ ᱡᱚᱢ ᱧᱩ ᱠᱚᱨᱮᱱᱟᱜ ᱵᱮᱵᱚᱥᱛᱟ ᱦᱚᱸ ᱟᱹᱰᱤ ᱪᱮᱦᱨᱟ ᱛᱟᱦᱮᱱ ᱜᱮᱭᱟ ᱡᱚᱛᱚᱜᱮ ᱟᱨ ᱪᱮᱫ ᱦᱮᱸ ᱟᱫᱚ ᱚᱱᱮ ᱦᱚᱲ ᱠᱟᱹᱴᱤᱡ ᱦᱚᱲ ᱫᱚ ᱦᱚᱲ ᱫᱚ ᱠᱚ ᱦᱤᱡᱩᱜ ᱟ ᱛᱚ ᱥᱟᱹᱜᱤᱧ ᱠᱷᱚᱱ ᱦᱮᱸ ᱛᱟᱞᱦᱮ ᱵᱷᱟᱜᱤ ᱵᱷᱤᱲᱚᱜᱼᱟ ᱟᱨ ᱪᱮᱫ ᱚᱱᱟ ᱥᱟᱞᱟᱜ ᱥᱟᱞᱟᱜ ᱛᱮ ᱟᱨ ᱪᱮᱫ ᱢᱤᱴᱤᱡ ᱛᱚ ᱭᱟ ᱱᱚᱛᱮ ᱟᱨ ᱪᱮᱫ ᱵᱚᱨᱚ ᱯᱟᱛᱟ ᱥᱮᱫ ᱮᱢ ᱦᱮᱡ ᱵᱟᱲᱟ ᱠᱟᱱ ᱜᱮᱭᱟ?
ᱵᱟᱝ ᱜᱚᱢᱠᱮ ᱵᱚᱨᱚ ᱯᱟᱛᱟ ᱠᱚᱫᱚ ᱵᱟᱹᱧ ᱪᱟᱞᱟᱣ ᱵᱟᱲᱟ ᱠᱟᱱᱟ
ᱟᱪᱪᱷᱟ ᱟᱪᱪᱷᱟ ᱵᱚᱨᱚ ᱯᱟᱛᱟ ᱟᱸᱡᱚᱢ ᱠᱟᱜᱼᱟᱢ
ᱦᱮᱸ ᱜᱚᱢᱠᱮ ᱟᱸᱡᱚᱢᱫᱩᱧ ᱟᱸᱡᱚᱢ ᱠᱮᱫᱟ
ᱟᱪᱪᱷᱟ ᱟᱪᱷᱟ ᱟᱪᱷᱟ ᱵᱚᱨᱚ ᱯᱟᱛᱟ ᱫᱚ ᱮᱠᱫᱚᱢ ᱮᱠᱫᱚᱢ ᱟᱞᱮ ᱟᱞᱮ ᱥᱩᱨ ᱨᱮ ᱠᱟᱱᱟ ᱱᱚᱣᱟ ᱵᱚᱨᱚ ᱯᱟᱛᱟ ᱫᱚ ᱦᱮᱸ ᱵᱚᱨᱚ ᱯᱟᱛᱟ ᱜᱮ ᱵᱚᱨᱚ ᱱᱚᱣᱟ ᱦᱚᱸ ᱟᱹᱰᱤ ᱢᱟᱨᱟᱝ ᱯᱟᱛᱟ ᱠᱟᱱᱟ ᱟᱹᱰᱤ ᱥᱤᱫᱟᱭ ᱠᱷᱚᱱ ᱯᱟᱛᱟ ᱠᱟᱱᱟ ᱦᱮᱸ ᱡᱟᱦᱟᱸ ᱫᱚ ᱟᱞᱮᱨᱮᱱ ᱦᱟᱯᱲᱟᱢ ᱠᱚ ᱮ ᱢᱟᱱᱮ ᱩᱱᱠᱩᱣᱟᱜ ᱢᱚᱪᱟ ᱨᱮ ᱟᱸᱡᱚᱢ ᱦᱩᱭ ᱠᱟᱱᱟ ᱦᱮᱸ ᱡᱮ ᱱᱚᱸᱰᱮ ᱠᱷᱚᱱ ᱛᱟᱲᱟᱢ ᱛᱮᱠᱚ ᱪᱟᱞᱟᱣᱟ ᱠᱟᱱᱟ ᱚᱱᱠᱟ ᱫᱚ ᱫᱚᱢᱮ ᱫᱚᱢᱮ ᱫᱚ ᱵᱟᱝ ᱥᱟᱹᱜᱤᱧᱟ ᱟᱞᱮ ᱴᱷᱮᱱ ᱠᱷᱚᱱ ᱫᱚ ᱦᱮᱸ ᱳᱭ ᱟᱨ ᱪᱮᱫ ᱯᱚᱱᱨᱚ ᱠᱩᱲᱤ ᱠᱤᱞᱳᱢᱤᱴᱟᱨ ᱜᱟᱱ
ᱟᱪᱪᱷᱟ ᱛᱟᱦᱚᱞᱮ ᱛᱚ ᱟᱹᱰᱤ ᱥᱳᱨ ᱜᱮ
ᱟᱰᱤ ᱥᱩᱨ ᱜᱮᱭᱟ ᱟᱨ ᱪᱮᱫ ᱦᱮᱸ ᱟᱫᱚ ᱱᱚᱰᱮ ᱦᱚᱸ ᱟᱹᱰᱤ ᱟ. ᱰᱤ ᱡᱟᱸᱠ ᱡᱚᱢᱚᱠ ᱯᱟᱛᱟ ᱦᱳᱭ ᱜᱮᱭᱟ ᱱᱚᱰᱮ ᱦᱚᱸ ᱟᱨ ᱪᱮᱫ ᱥᱩᱠᱨᱤ ᱡᱤᱞ ᱱᱚᱰᱮ ᱫᱚ ᱥᱩᱠᱨᱤ ᱡᱤᱞ ᱥᱮ ᱥᱩᱠᱨᱤ ᱡᱤᱞ ᱯᱟᱛᱲᱟ ᱯᱤᱴᱷᱟᱹ ᱠᱚᱦᱚᱸ ᱧᱟᱢᱚᱜ ᱜᱮᱭᱟ ᱦᱮᱸ ᱟᱹᱰᱤ ᱢᱚᱸᱡᱽ ᱵᱩᱡᱷᱟᱹᱜ ᱜᱮᱭᱟ ᱟᱨ ᱪᱮᱫ ᱯᱟᱛᱟ ᱮᱱᱮᱡ ᱠᱚ ᱦᱩᱭᱩᱜ ᱜᱮᱭᱟ ᱚᱨᱜᱮᱥᱴᱟᱨ ᱠᱚ ᱦᱩᱭᱩᱜ ᱜᱮᱭᱟ ᱦᱮᱸ ᱚᱱᱟ ᱥᱟᱞᱟᱜ ᱥᱟᱞᱟᱜ ᱛᱮ ᱰᱨᱟᱢᱟ ᱠᱚᱦᱚᱸ ᱦᱩᱭᱩᱜ ᱜᱮᱭᱟ ᱟᱨ ᱪᱮᱫ ᱠᱚᱢᱯᱤᱴᱤᱥᱮᱱ ᱰᱨᱟᱢᱟ ᱠᱚ
ᱦᱮᱸ ᱟᱨ ᱜᱚᱝᱠᱮ ᱢᱟᱱᱮ ᱟᱵᱚᱣᱟᱜ ᱡᱟᱦᱟᱸ ᱥᱟᱶᱛᱟ ᱨᱮᱱᱟᱜ ᱡᱮᱢᱚᱱ ᱟᱜ ᱥᱟᱨ ᱛᱩᱢᱫᱟᱜ ᱴᱟᱢᱟᱠ ᱯᱟᱱᱪᱤ ᱥᱟᱲᱤ
ᱮ ᱴᱩ ᱡᱮᱴ ᱴᱩ ᱡᱮᱴ ᱱᱚᱣᱟ ᱵᱚᱨᱚ ᱯᱟᱛᱟ ᱫᱚ-ᱸ ᱵᱚᱨᱚ ᱯᱟᱛᱟ ᱦᱩᱭᱩᱜ ᱟᱨ ᱯᱟᱴᱟᱵᱤᱸᱰᱷᱟᱹ ᱯᱟᱛᱟ ᱦᱩᱭᱩᱜ ᱟᱨ ᱵᱩᱨᱩ ᱯᱟᱛᱟ ᱦᱩᱭᱩᱜ ᱟᱥᱟᱭ ᱫᱟ. ᱧ ᱱᱮᱛᱟᱨ ᱫᱚ ᱡᱚᱛᱚ ᱯᱟᱛᱟ ᱨᱮᱜᱮ ᱱᱚᱜ ᱱᱚᱣᱟ ᱛᱩᱢᱫᱟᱹᱜ ᱴᱟᱢᱟᱠ ᱟᱨ ᱞᱟᱹᱴᱩ ᱧᱚᱜ ᱯᱟᱛᱟ ᱠᱟᱱᱟ ᱡᱟᱦᱟᱸ ᱠᱚ ᱡᱮᱢᱚᱱ ᱵᱚᱨᱚ ᱯᱟᱛᱟ ᱱᱟᱢ ᱠᱚᱨᱟ ᱯᱟᱛᱟ ᱠᱟᱱᱟ ᱯᱟᱴᱟᱵᱤᱸᱫᱟᱹ ᱱᱚᱣᱟ ᱯᱚᱨᱚᱵ ᱠᱚ ᱛᱟᱦᱮ ᱠᱟᱱᱟ ᱟᱫᱚ ᱱᱚᱜᱱᱟ ᱡᱟᱭᱜᱟ ᱠᱚᱨᱮ ᱫᱚ ᱛᱩᱢᱟᱜ ᱛᱩᱫᱟᱹᱜ ᱛᱩᱢᱫᱟᱹᱜ ᱴᱟᱢᱟᱠ ᱛᱮ ᱦᱮᱸ ᱥᱮ ᱚᱱᱟ ᱟᱜᱥᱟᱨ ᱠᱟᱹᱯᱤ ᱠᱚ ᱛᱟᱨᱯᱚᱨᱮ ᱯᱟᱧᱪᱤ ᱦᱟᱱᱠᱚ ᱮᱴᱩ ᱡᱮᱴ ᱡᱚᱛᱚ ᱜᱮ ᱠᱤᱱᱛᱩ ᱮᱵᱮᱞᱮᱵᱮᱞ ᱥᱮ ᱡᱚ-ᱡᱚᱛᱚ ᱜᱮ ᱧᱟᱢᱚᱜ ᱠᱟᱱᱟ ᱟᱨ ᱪᱮᱫ ᱾
ᱟᱪᱪᱷᱟ ᱾ ᱟᱨ ᱱᱚᱣᱟ ᱫᱚ ᱟᱹᱰᱤ ᱜᱮ ᱱᱟᱯᱟᱭ ᱠᱟᱛᱷᱟ ᱠᱟᱱᱟ ᱡᱮ ᱟᱵᱚ ᱥᱟᱶᱛᱟ ᱥᱚᱢᱟᱡ ᱨᱮᱱᱟᱜ ᱡᱟᱵᱚ ᱛᱤ ᱡᱤᱱᱤᱥ ᱧᱟᱢᱚᱜ ᱠᱟᱱ ᱢᱤᱫ ᱡᱟᱭᱜᱟ ᱨᱮ ᱾
ᱚᱱᱟ ᱥᱮ ᱱᱟᱣᱟ ᱱᱟᱣᱟ ᱰᱤᱡᱟᱭᱤᱱ ᱠᱚᱠᱚ ᱵᱮᱱᱟᱣᱮᱫᱼᱟ ᱥᱮ ᱮᱥᱯᱮᱥᱟᱞ ᱵᱷᱟᱵ ᱛᱮ ᱟᱵᱚ ᱥᱟᱱᱛᱟᱲ ᱞᱟᱹᱜᱤᱫ ᱱᱚᱣᱟ ᱞᱩᱝᱜᱤ ᱯᱟᱹᱧᱪᱤ ᱥᱟᱹᱲᱤ ᱟᱨ ᱪᱮᱫ ᱚᱰᱚᱠ ᱠᱟᱱᱟ ᱦᱮᱸ ᱱᱚᱣᱟ ᱟᱨ ᱪᱮᱫ ᱢᱤᱫᱴᱤᱡ ᱜᱚᱨᱚᱵ ᱠᱟᱱᱟ ᱪᱮᱫ ᱠᱟᱱᱟ ᱟᱫᱚ ᱵᱟᱹᱭ ᱵᱟᱹᱭ ᱛᱮ ᱟᱨ ᱪᱮᱫ ᱟᱞᱟᱝᱟᱜ ᱴᱟᱭᱤᱢ ᱦᱚᱸ ᱟᱨ ᱪᱮᱫ ᱵᱟᱹᱭ ᱵᱟᱹᱭ ᱛᱮ ᱢᱩᱪᱟᱹᱫ ᱤᱫᱤᱜ ᱠᱟᱱᱟ ᱾ ᱦᱮᱸ, ᱟᱫᱚ ᱚᱱᱟᱜᱮ ᱟᱨ ᱪᱮᱫ ᱜᱚᱞᱯᱚ ᱢᱟᱛᱚ ᱵᱟᱝ ᱢᱩᱪᱟᱹᱫᱚᱜ ᱠᱟᱱ ᱦᱮᱸ ᱱᱚᱛᱮ ᱟᱢᱮᱢ ᱞᱟᱹᱭᱮᱜᱼᱟ ᱦᱮᱸ ᱟᱫᱚ ᱱᱚᱜᱼᱚᱝᱠᱟ ᱠᱟᱛᱮᱜ ᱜᱚᱞᱯᱚ ᱫᱚ ᱵᱟᱝ ᱢᱩᱪᱟᱹᱫ ᱜᱮᱭᱟ, ᱛᱚᱵᱩ ᱟᱨ ᱪᱮᱫ ᱟᱵᱚᱣᱟᱜ ᱴᱟᱭᱤᱢ ᱜᱮ ᱤᱱᱟᱹᱜ ᱜᱮ ᱛᱟᱵᱚᱱᱟ ᱾ ᱟᱫᱚ ᱜᱚᱞᱯᱚ ᱫᱚ ᱢᱩᱪᱟᱹᱫ ᱜᱮ ᱦᱩᱭᱩᱜᱼᱟ ᱾ ᱦᱮᱸ, ᱟᱫᱚ ᱱᱤᱭᱟᱹ ᱵᱮᱲᱟ ᱞᱮᱠᱟ ᱫᱚ ᱱᱤᱝᱠᱟᱹ ᱜᱮ ᱾ ᱦᱮᱸ ᱴᱷᱤᱠᱟᱹᱱ
ᱦᱮᱸ ᱜᱚᱝᱠᱮ ᱛᱟᱦᱚᱞᱮ ᱴᱷᱤᱠᱟᱹᱱ ᱜᱮᱭᱟ ᱛᱟᱦᱚᱞᱮ ᱱᱤᱭᱟᱹ ᱵᱮᱲᱟ ᱞᱮᱠᱟ ᱫᱚ ᱱᱤᱝᱠᱟᱹ ᱜᱮ ᱾